ᱦᱮᱞᱳ, ᱦᱮᱸ ᱜᱚᱝᱠᱮ ᱟᱸᱡᱚᱢᱚᱜ ᱠᱟᱱᱟ᱾
ᱦᱮᱸ ᱡᱚᱦᱟᱨ ᱜᱮ᱾
ᱦᱳᱭ ᱦᱳᱭ ᱡᱚᱦᱟᱨ ᱜᱮ ᱡᱚᱦᱟᱨ ᱜᱮ, ᱜᱚᱝᱠᱮ ᱛᱟᱦᱚᱞᱮ ᱚᱠᱟᱨᱮ ᱦᱮᱱᱟᱜ ᱵᱤᱱᱟ?
ᱱᱚᱜ-ᱚᱭ ᱚᱲᱟᱜ ᱨᱮᱜᱮ ᱫᱟᱨᱮ ᱵᱩᱴᱟᱹ ᱞᱮ ᱫᱩᱲᱩᱵ ᱵᱟᱲᱟᱣ ᱠᱟᱱᱟ ᱛᱷᱚᱲᱟ ᱟᱹᱰᱤᱜᱮ ᱥᱤᱛᱩᱝ ᱠᱟᱱᱟ ᱛᱚ᱾
ᱚ ᱟᱪᱪᱷᱟ ᱟᱪᱪᱷᱟ, ᱟᱹᱰᱤ ᱰᱷᱤ ᱟᱹᱰᱤ ᱰᱷᱤᱨ ᱥᱤᱛᱩᱝ ᱠᱟᱱᱟ ᱵᱟᱝ?
ᱦᱮᱸ ᱦᱮᱸ ᱱᱚᱛᱮ ᱫᱚ ᱠᱟᱡᱟᱠ ᱥᱤᱛᱩᱝ ᱠᱟᱫᱟ᱾
ᱟᱪᱪᱷᱟ ᱫᱟᱜ ᱠᱚᱫᱚ ᱛᱟᱦᱚᱞᱮ ᱚᱠᱟ ᱞᱮᱠᱟ?
ᱫᱟᱜ ᱫᱚ ᱵᱟᱪᱚᱭ ᱫᱟᱜ ᱮᱜ ᱠᱟᱱ ᱵᱟᱨᱯᱮ ᱫᱤᱱ ᱦᱩᱭᱱᱟ᱾
ᱚ ᱟᱪᱪᱷᱟ᱾
ᱥᱤᱛᱩᱝ ᱠᱟᱡᱟᱠ ᱥᱤᱛᱩᱝ ᱮᱫᱟ ᱟᱫᱚ ᱚᱲᱟᱜ ᱨᱮᱦᱚᱸ ᱟᱹᱰᱤ ᱜᱚᱨᱚᱢ ᱟᱹᱭᱠᱟᱹᱜ ᱠᱟᱱᱟ ᱟᱨ ᱴᱟᱣᱟᱨ ᱦᱚᱸ ᱢᱚᱡᱽ ᱛᱮ ᱵᱟᱭ ᱧᱟᱢ ᱛᱮ ᱱᱚᱛᱮ ᱫᱟᱨᱮ ᱵᱩᱴᱟᱹᱨᱮᱜᱮ ᱫᱩᱲᱩᱵ ᱦᱩᱭ ᱟᱠᱟᱱᱟ ᱱᱚᱛᱮ ᱫᱚ ᱴᱟᱣᱟᱨ ᱦᱚᱸᱭ ᱧᱟᱢ
ᱦᱩᱸ, ᱟᱯᱮ ᱫᱚ ᱪᱮᱫ ᱠᱚᱯᱮ ᱪᱤᱠᱟ ᱵᱟᱲᱟᱭᱫᱟ?
ᱟᱞᱮ ᱦᱚᱸ ᱚᱲᱟᱜ ᱠᱚᱨᱮᱱ ᱜᱮ ᱢᱮᱱᱟᱜ ᱞᱮᱭᱟ ᱟᱫᱚ᱾ ᱱᱤᱛᱚᱜ ᱢᱟ ᱱᱟ ᱫᱚᱢᱮ ᱥᱤᱛᱩᱝ ᱠᱟᱱᱟ ᱱᱤᱛᱚᱜ ᱢᱟ ᱠᱟᱢᱤ ᱠᱚᱢᱟ ᱚᱱᱠᱟ ᱢᱟ ᱱᱟᱜ ᱛᱚᱞᱟ ᱠᱚ ᱜᱤᱰᱤ ᱪᱷᱟᱲᱟ ᱢᱟᱛᱚ ᱟᱨᱢᱟ ᱱᱟᱜ ᱮᱴᱟᱜ ᱠᱟᱢᱤ ᱢᱟ ᱱᱟᱜ ᱵᱟᱹᱱᱩᱜᱼᱟ᱾
ᱦᱮᱸ ᱟᱨ ᱚᱱᱛᱮ ᱫᱚ ᱪᱮᱫ ᱞᱮᱠᱟ ᱫᱟᱜ ᱠᱚᱫᱚ ᱪᱮᱫ ᱞᱮᱠᱟᱭ ᱫᱟᱜ ᱮᱫᱟ?
ᱜᱚᱝᱠᱮ। ᱫᱟᱜ ᱫᱚᱭ ᱫᱟᱜ ᱮᱫ ᱜᱮᱭᱟ ᱫᱚᱢᱮ ᱮᱠᱴᱟ ᱫᱚ ᱞᱟᱹᱴᱩ ᱡᱟᱹᱯᱩᱫ ᱫᱚ ᱵᱟᱭ ᱡᱟᱹᱯᱩᱫ ᱫᱟᱲᱮᱭᱟᱜ ᱠᱟᱱᱟ।
ᱦᱩᱸ।
ᱚ ᱢᱚᱴᱟᱢᱩᱴᱤ ᱚᱱᱠᱟ ᱦᱩᱰᱤᱧ ᱠᱟᱹᱴᱤᱡ ᱠᱚᱢ ᱠᱚᱢᱮ ᱫᱟᱜ ᱮᱫᱟᱭ ᱾
ᱦᱩᱸ ᱦᱩ
ᱟᱫᱚ ᱚᱱᱟ ᱠᱚᱛᱮ ᱜᱮ ᱱᱚᱜᱼᱚ ᱱᱚᱣᱟ ᱛᱚᱞᱟ ᱠᱚ ᱠᱟᱹᱴᱤᱡ ᱡᱤᱭᱟᱹᱲ ᱧᱚᱜᱚᱜ ᱠᱟᱱᱟ।
ᱚ ᱜᱤᱰᱤ ᱫᱚ ᱦᱩᱭᱱᱟ ᱵᱟᱝ ᱥᱮ ᱟᱹᱣᱨᱤ?
ᱦᱳᱭ ᱜᱤᱰᱤ ᱫᱚᱞᱮ ᱜᱤᱰᱤ ᱵᱟᱲᱟ ᱠᱟᱫᱟ ᱢᱳᱚᱴᱟᱢᱩᱴᱤ ᱳᱭ ᱢᱤᱫ ᱜᱮᱞ ᱵᱟᱨ ᱜᱮᱞ ᱜᱟᱱ ᱫᱤᱱ ᱫᱚ ᱦᱩᱭ ᱮᱱᱟ।
ᱦᱩᱸ ᱦᱩᱸ ᱛᱚᱵᱮ ᱢᱟ ᱡᱟᱱᱟᱢᱮᱱ ᱦᱟᱸᱜ ᱠᱟᱹᱴᱤᱡ ᱠᱟᱹᱴᱤᱡ।
ᱦᱳᱭ ᱦᱳᱭ ᱦᱳᱭ ᱡᱟᱱᱟᱢ ᱫᱚ ᱡᱟᱱᱟᱢ ᱧᱚᱜ ᱟᱠᱟᱱ ᱜᱮᱭᱟ ᱢᱚᱴᱟᱢᱩᱴᱤ ᱟᱫᱚ ᱱᱟᱜ ᱛᱤᱠᱤᱱᱟᱜ ᱪᱮᱫ ᱞᱮᱠᱟ ᱡᱟ ᱫᱟᱜ ᱟᱞᱮ ᱠᱟᱱᱟ ᱱᱟᱦᱟᱜ ᱚᱱᱟ ᱫᱟᱜ ᱪᱮᱛᱟᱱ ᱨᱮᱜᱮ ᱛᱚ ᱪᱟᱥ ᱢᱟᱛᱚ
ᱦᱩᱸ ᱦᱩᱸ
ᱦᱳᱭ
ᱱᱚᱛᱮ ᱦᱚᱸ ᱡᱟᱱᱟᱢ ᱫᱚ ᱡᱟᱱᱟᱢ ᱠᱟᱱ ᱜᱮᱭᱟ ᱟᱭᱢᱟ ᱦᱚᱲᱟᱜ ᱜᱮ ᱟᱨᱦᱚᱸ ᱥᱤᱛᱩᱝ ᱦᱚᱸ ᱠᱟᱡᱟᱠ ᱥᱤᱛᱩᱝ ᱫᱟ ᱚᱱᱟ ᱤᱭᱟᱹᱛᱮ ᱟᱵᱟᱨ ᱜᱚᱡᱚᱜ ᱥᱮ ᱪᱤᱼᱼ ᱠᱟᱜ ᱚᱱᱟ ᱦᱚᱸ ᱵᱟᱝ ᱵᱩᱡᱷᱟᱹᱜ ᱠᱟᱱᱟ।
ᱦᱳᱭ ᱦᱳᱭ।
ᱦᱩᱸ ᱟᱨ ᱱᱚᱛᱮ ᱫᱚ ᱚᱱᱠᱟ ᱪᱟᱥᱵᱟᱥ ᱨᱮ ᱚᱱᱠᱟ ᱥᱩᱵᱤᱫᱷᱟ ᱠᱚᱫᱚ ᱵᱟᱹᱱᱩᱜᱼᱟᱛᱚ ᱢᱟᱱᱮ ᱢᱤᱱᱤ ᱠᱚᱥᱮ ᱡᱟᱦᱟᱱᱟᱜ ᱤᱭᱟᱹ ᱠᱚᱫᱚ
ᱦᱮᱸ ᱜᱚᱝ ᱟᱪᱪᱷᱟ।
ᱦᱩᱸ ᱟᱫᱚ ᱚᱱᱟ ᱚᱱᱟ ᱫᱟᱜ ᱥᱮᱨᱢᱟ ᱫᱟᱜ ᱛᱮᱜᱮ ᱱᱚᱛᱮ ᱫᱚ ᱤᱭᱟᱹ
ᱛᱟᱺᱜᱤ ᱠᱟᱜᱼᱟ ᱦᱮ ᱪᱟᱥ ᱠᱚᱫᱚ
ᱚ ᱟᱪᱪᱷᱟ
ᱦᱩᱸ ᱦᱩᱸ
ᱟᱪᱪᱷᱟ ᱜᱚᱝᱠᱮ ᱟᱯᱮ ᱡᱚᱠᱷᱚᱱ ᱦᱩᱲᱩ ᱯᱮ ᱪᱟᱥᱟ ᱚᱱᱟ ᱦᱩᱲᱩ ᱪᱟᱥ ᱞᱟᱦᱟ ᱪᱮᱫ ᱞᱮᱠᱟ ᱠᱷᱚᱛ ᱠᱚᱫᱚ ᱚᱠᱟ ᱠᱚ ᱚᱠᱟ ᱚᱠᱟ ᱠᱷᱚᱛ ᱯᱮ ᱮᱢᱟᱜ ᱛᱮ?
ᱚᱠᱟ ᱠᱚᱫᱚ ᱚᱱᱟ ᱤᱭᱟᱹ ᱠᱚᱜᱮ ᱤᱭᱟᱹ ᱪᱮᱫ ᱠᱚ ᱢᱮᱱᱟ ᱜᱩᱨᱤᱡ ᱠᱚᱜᱮ
ᱦᱳᱭ ᱟᱨ
ᱜᱩᱨᱤᱡ ᱠᱚ ᱜᱩᱨᱤᱡ ᱜᱮᱠᱚ ᱞᱟᱜᱟᱣ ᱠᱟᱫᱟ ᱛᱟᱨᱯᱚᱨ ᱦᱮᱸ ᱥᱤ ᱤᱭᱟᱹ ᱠᱟᱛᱮ ᱮᱨ ᱦᱩᱭᱩᱜᱼᱟ ᱦᱩᱸ ᱚᱱᱠᱟᱜᱮ ᱦᱩᱸ
ᱛᱟᱞᱦᱮ ᱢᱟᱛᱚ ᱜᱚᱝᱠᱮ ᱟᱯᱮ ᱢᱟ ᱱᱩᱠᱩ ᱢᱮᱨᱚᱢ ᱠᱚ ᱰᱟᱹᱝᱨᱤ ᱠᱚ ᱠᱟᱰᱟ ᱠᱚ ᱟᱹᱰᱤ ᱡᱟᱹᱥᱛᱤ ᱯᱮ ᱪᱟᱥ ᱟᱠᱟᱫ ᱠᱚᱣᱟ ᱛᱚ
ᱩᱱᱠᱩ ᱵᱟᱝ ᱵᱟᱝ ᱩᱱᱠᱩ ᱫᱚ ᱵᱟᱝ। ᱠᱚᱢ ᱜᱮᱭᱟ ᱠᱚ ᱱᱚᱛᱮ ᱫᱚ ᱮᱱᱨᱮᱦᱚᱸ ᱡᱟᱦᱟᱸᱭ ᱨᱮᱱ ᱢᱮᱱᱟᱜ ᱠᱚᱣᱟ ᱩᱱᱠᱩ ᱨᱮᱱ ᱫᱚ ᱰᱷᱮᱨ ᱜᱮ ᱢᱮᱱᱟᱜ ᱠᱚᱣᱟ।
ᱩᱸ ᱦᱩᱸ ᱟᱫᱚ ᱱᱚᱛᱮ ᱫᱚ ᱚᱱᱠᱟ ᱠᱷᱟᱹᱞᱤ ᱠᱚ ᱟᱲᱟᱜ ᱠᱟᱠᱚᱣᱟ ᱚᱱᱟ ᱤᱭᱟᱹ ᱠᱚᱦᱚᱸ ᱡᱟᱱᱟᱢ ᱵᱟᱲᱟᱣ ᱠᱟᱱᱟ ᱡᱟᱦᱟᱸ ᱤᱭᱟᱹ ᱠᱚ ᱜᱟᱼᱼ ᱪᱷᱤ ᱠᱚ ᱚᱱᱟ ᱠᱚᱦᱚᱸ ᱡᱚᱢ ᱦᱚᱸᱠᱚ ᱡᱚᱢ ᱜᱮᱭᱟ ᱧᱮᱞ ᱦᱩᱭᱩᱜ ᱠᱟᱱᱟ ᱧᱮᱞ ᱥᱚᱢᱚᱭ ᱥᱚᱢᱚᱭ
ᱚ ᱚᱱᱠᱟ ᱜᱩᱯᱤ ᱫᱚ ᱵᱟᱠᱚ ᱜᱩᱯᱤ ᱠᱚᱣᱟ ᱵᱟᱝ
ᱵᱟᱠᱚ ᱜᱩᱯᱤ ᱠᱚᱣᱟ ᱚᱱᱛᱮ ᱠᱚ ᱟᱲᱟᱜ ᱠᱚᱣᱟ।
ᱚ ᱟᱪᱪᱷᱟ।
ᱦᱩᱸ ᱟᱫᱚ ᱱᱚᱝᱠᱟ ᱡᱟᱱᱟᱢ ᱧᱚᱜ ᱞᱮᱱᱠᱷᱟᱡ ᱫᱚ ᱦᱟᱸᱜ ᱫᱟᱜ ᱵᱟᱲᱟ ᱞᱮᱠᱷᱟᱡ ᱫᱚᱠᱩ ᱠᱷᱩᱱᱴᱟᱹᱣ ᱠᱚ ᱮᱦᱚᱵᱚᱜᱼᱟ ᱦᱟᱸᱜ ᱛᱚᱞ ᱠᱟᱹᱠᱩᱣ ᱟᱠᱚ᱾ ᱧᱚᱛᱚ ᱫᱚ ᱟᱲᱟᱜ ᱜᱮ ᱢᱮᱱᱟᱜ ᱠᱚᱣᱟ᱾
ᱦᱳᱭ ᱦᱳᱭ᱾
ᱩᱸ᱾
ᱟᱨ ᱜᱚᱝᱠᱮ ᱟᱯᱮ ᱥᱮᱡ ᱫᱚ ᱚᱱᱟ ᱡᱟᱦᱟᱸ ᱫᱟᱠᱟ ᱵᱚᱱ ᱤᱥᱤᱱ ᱩᱱ ᱫᱟᱠᱟ ᱩᱛᱩ ᱵᱚᱱ ᱤᱥᱤᱱᱟ᱾ ᱥᱮ ᱡᱟᱦᱟᱱᱟᱜ ᱡᱚᱢ ᱞᱟᱹᱜᱤᱫ ᱵᱚᱱ ᱤᱥᱤᱱᱟ ᱚᱲᱟᱜ ᱨᱮ᱾
ᱦᱮᱸ ᱦᱮᱸ᱾
ᱚᱱᱟ ᱫᱚ ᱪᱤᱜ ᱠᱚᱛᱮᱯᱮ ᱤᱥᱤᱱ ᱵᱟᱲᱟᱭ ᱛᱮ?
ᱱᱚᱛᱮ ᱫᱚ ᱥᱟᱦᱟᱱ ᱠᱩᱛᱤᱜᱤ᱾ ᱥᱟᱦᱟᱱ ᱟᱨᱦᱚᱸ ᱡᱟᱦᱟᱸ ᱜᱚᱭᱴᱷᱟ ᱠᱚ᱾
ᱜᱚᱭᱴᱟ ᱠᱚᱦᱚᱸ, ᱠᱚᱭᱞᱟ ᱠᱚᱦᱚᱸ ᱱᱚᱛᱮ ᱫᱚ ᱧᱟᱢᱚᱜ ᱜᱮᱭᱟ ᱚᱱᱟ ᱵᱩᱨᱩ ᱥᱩᱨ ᱜᱮᱭᱟ ᱚᱸᱰᱮ ᱠᱷᱚᱡ ᱜᱮ ᱟᱹᱜᱩᱭ ᱦᱩᱭᱩᱜᱼᱟ ᱾
ᱚ ᱛᱟᱦᱞᱮ ᱠᱚᱭᱞᱟ ᱠᱚᱛᱚ ᱟᱫᱚ ᱠᱚᱭᱞᱟ ᱫᱚ ᱛᱤᱱ ᱜᱷᱟᱹᱲᱤᱡ ᱛᱟᱦᱮᱱ ᱛᱮ ᱡᱩᱞᱩᱜ᱾ ᱢᱚᱴᱟᱢᱩᱴᱤ ᱛᱤᱱ ᱜᱷᱟᱹᱲᱤᱡ ᱡᱩᱞᱩᱜᱼᱟ ᱥᱮᱸᱜᱮᱞ?
ᱦᱮᱸ ᱤᱥᱤᱱᱚᱜᱼᱟ, ᱫᱟᱠᱟ ᱩᱛᱩ ᱤᱥᱤᱱ ᱩᱛᱟᱹᱨᱚᱜᱼᱟ᱾
ᱚ ᱫᱟᱠᱟ ᱩᱛᱩ ᱫᱚ ᱤᱥᱤᱱ ᱩᱛᱟᱹᱨᱚᱜᱼᱟ᱾
ᱦᱮᱸ ᱦᱮᱸ᱾
ᱚ ᱟᱪᱪᱷᱟ᱾
ᱡᱟᱦᱟᱸ ᱚᱱᱟ ᱜᱚᱭᱴᱷᱟ ᱠᱚ ᱥᱮ ᱜᱳᱞ ᱠᱚ ᱚᱱᱟ ᱠᱚᱫᱚ ᱟᱨᱦᱚᱸ ᱞᱟᱜᱟᱣ ᱦᱩᱭᱩᱜ ᱜᱮᱭᱟ᱾ ᱤᱭᱟᱹ ᱫᱚ ᱠᱚᱭᱞᱟ ᱫᱚ ᱤᱥᱤᱱ ᱩᱛᱟᱹᱨᱚ-ᱟ᱾
ᱚ ᱟᱪᱪᱷᱟ ᱟᱨ ᱜᱚᱝᱠᱮ ᱟᱯᱮ ᱥᱮᱡ ᱜᱚᱝᱠᱮ ᱟᱯᱮ ᱥᱮᱡ ᱫᱚ ᱚᱱᱟ ᱴᱟᱠᱟ ᱨᱳᱡᱽᱜᱟᱨ ᱨᱮᱱᱟᱜ ᱢᱟᱱᱮ ᱩᱯᱟᱹᱭ ᱫᱚ
ᱱᱚᱛᱮ ᱫᱚ ᱴᱟᱠᱟ ᱨᱳᱡᱽᱜᱟᱨ ᱨᱮᱭᱟᱜ ᱫᱚ ᱠᱟᱹᱢᱤ ᱠᱩ ᱢᱤᱱᱟᱜ ᱫᱚ ᱢᱤᱱᱟᱜ ᱜᱮᱭᱟ᱾
ᱦᱳᱭ᱾
ᱟᱨᱚ ᱟᱞᱮ ᱱᱚᱛᱮ ᱫᱚ ᱢᱟᱱᱮ ᱠᱷᱟᱫᱟᱱ ᱫᱤᱥᱚᱢ᱾ ᱟᱸᱡᱚᱢ ᱠᱟᱫᱟᱢ ᱠᱷᱟᱫᱟᱱ?
ᱦᱮᱸ ᱜᱚᱝᱠᱮ ᱟᱸᱡᱚᱢ ᱦᱩᱭ ᱠᱟᱱᱟ ᱡᱟᱦᱟᱸ ᱫᱚ ᱠᱚᱭᱞᱟ
ᱦᱮᱸ ᱟᱫᱚ ᱱᱚᱸᱰᱮ ᱫᱚ ᱞᱟᱦᱟ ᱫᱚ ᱠᱚᱭᱞᱟ ᱫᱚ ᱵᱟᱝ ᱱᱚᱰᱮ ᱫᱚ ᱫᱷᱤᱨᱤ ᱠᱩ ᱛᱩᱫ ᱟᱛᱚ ᱫᱷᱤᱨᱤ᱾
ᱦᱳᱭ᱾
ᱟᱫ ᱦᱮᱸ ᱚᱸᱰᱮ ᱜᱮᱠᱩ ᱪᱟᱞᱟᱣ ᱵᱟᱲᱟᱜ ᱜᱮᱭᱟ ᱠᱚᱲᱟ ᱠᱚᱦᱚᱸ ᱠᱟᱹᱢᱤ ᱚᱸᱰᱮ ᱜᱮ᱾
ᱟᱪᱪᱷᱟ ᱛᱟᱦᱞᱮ ᱚᱸᱰᱮ ᱠᱷᱚᱱᱟᱜ ᱜᱮ ᱨᱚᱡᱽᱜᱟᱨ ᱫᱚ ᱦᱩᱭᱩᱜᱼᱟ?
ᱦᱮᱸ ᱦᱮᱸ ᱚᱦᱚᱸᱜ᱾
ᱟᱨ ᱜᱚᱝᱠᱮ ᱟᱨ ᱫᱤᱱᱨᱮ ᱢᱚᱴᱟᱢᱩᱴᱤ ᱛᱤᱱᱟᱹᱜ ᱜᱟᱱ ᱧᱟᱢᱚᱜ ᱛᱮ ᱯᱚᱭᱥᱟ ᱠᱩᱲᱤ ᱠᱚᱫᱚ?
ᱫᱤᱱ ᱫᱚ ᱱᱚᱛᱮ ᱫᱚ ᱚᱝᱠᱟ ᱡᱟᱦᱟᱸ ᱠᱚ ᱵᱟᱹᱠᱩ ᱪᱟᱹᱠᱷᱨᱤᱭᱟ ᱚᱱᱠᱟ ᱪᱟᱹᱠᱷᱨᱤ ᱞᱮᱠᱟ ᱱᱚᱛᱮ ᱫᱚᱠᱚ ᱤᱭᱟᱹ ᱠᱟᱠᱚᱣᱟ ᱟᱫᱚ ᱦᱟᱯ ᱛᱟ ᱦᱟᱯᱛᱟ ᱥᱮ ᱢᱟᱥᱮ ᱢᱟᱥᱮ ᱠᱚ ᱮᱢᱟᱣ ᱠᱚᱣᱟ
ᱚ ᱟᱪᱪᱷᱟ ᱢᱟᱹᱦᱟᱹᱱᱟᱹ ᱢᱟᱱᱮ ᱵᱟᱝ?
ᱦᱩᱸ ᱦᱩᱸ ᱵᱚᱞᱮ ᱫᱤᱱ ᱨᱮᱫᱚ ᱵᱟᱹᱠᱩ ᱮᱢᱟ ᱟᱠᱚᱣᱟ ᱾
ᱚ ᱟᱪᱪᱷᱟ᱾ ᱜᱚᱢᱠᱮ ᱛᱟᱦᱚᱞᱮ ᱟᱯᱮ ᱥᱮᱡ ᱦᱳᱭ ᱦᱚᱸ ᱱᱚᱣᱟ ᱚ ᱢᱮᱱ ᱫᱟᱹᱞᱤᱧ ᱡᱮ ᱟᱯᱮ ᱥᱮᱫ ᱫᱚ ᱪᱟᱥ ᱠᱚᱫᱚ ᱚᱠᱟ ᱠᱚ?
ᱪᱟᱥ ᱫᱚ ᱱᱚᱛᱮ ᱫᱚ ᱩᱱᱟᱹᱜ ᱥᱩᱵᱤᱫᱟ ᱫᱚ ᱵᱟᱹᱱᱩᱜᱼᱟ ᱱᱚᱛᱮ ᱫᱚ ᱚᱱᱟ ᱫᱟᱜ ᱠᱚᱨᱮᱱᱟᱜ ᱥᱩᱵᱤᱫᱟ ᱵᱟᱹᱱᱩᱜ ᱛᱮ ᱪᱟᱥᱵᱟᱥ ᱦᱚᱸ ᱚᱱᱠᱟ ᱥᱩᱵᱤᱫᱟ ᱵᱟᱹᱱᱩᱜᱼᱟ᱾
ᱟᱫᱚ ᱱᱮᱛᱟᱨ ᱜᱮ ᱦᱟᱸᱜ, ᱱᱮᱛᱟᱨ ᱜᱮ ᱱᱚᱣᱟ ᱤᱭᱟᱹ ᱵᱚᱨᱥᱟ ᱨᱮᱜᱮ ᱦᱟᱸᱜ ᱱᱚᱝᱠᱟ ᱦᱩᱲᱩ ᱠᱚᱜᱮ ᱪᱟᱥ ᱦᱩᱭᱩᱜᱼᱟ᱾ ᱟᱨ ᱟᱸ ᱵᱟᱲᱜᱤ ᱠᱚ ᱥᱟᱯᱟ ᱦᱳᱭ ᱠᱟᱱᱟ ᱦᱟᱸᱜ ᱚᱱᱟ ᱡᱚᱸᱰᱨᱟ ᱠᱚᱜᱤ ᱮᱨ ᱦᱳᱭᱳᱜᱼᱟ ᱦᱟᱸᱜ
ᱜᱚᱝᱠᱮ ᱢᱮᱱᱫᱟᱹᱞᱤᱧ ᱱᱚᱜᱼ ᱱᱟ ᱡᱮᱢᱚᱱᱼᱼ ᱥᱩᱵᱡᱤ ᱠᱚ ᱢᱮᱱ ᱫᱚ ᱱᱟ ᱡᱟᱦᱟᱸ ᱵᱚᱱ ᱡᱟᱦᱟᱸ ᱠᱚ ᱟᱵᱚ ᱵᱚᱱ ᱩᱛᱩᱭᱟ ᱫᱟ ᱥᱟᱞᱟᱜ ᱠᱚ ᱵᱚᱱ ᱡᱚᱢ ᱵᱟᱲᱟᱭ ᱛᱮᱼᱼ
ᱦᱩᱸ ᱦᱩᱸ
ᱚᱱᱟ ᱠᱚ ᱪᱟᱥ ᱫᱚ ᱛᱟᱦᱚᱞᱮ ᱪᱮᱫ ᱦᱚᱸ ᱵᱟᱝ ᱦᱩᱭᱩᱜᱼᱟ?
ᱚᱱᱟ ᱠᱚᱫᱚ ᱵᱟᱝ ᱦᱩᱭᱩᱜᱼᱟ ᱱᱚᱛᱮ ᱫᱚ ᱚᱱᱟ ᱦᱟᱴ ᱵᱟᱹᱭᱥᱟᱹᱜ ᱜᱮᱭᱟ ᱦᱟᱯᱛᱟ ᱦᱟᱯᱛᱟᱼᱼ
ᱦᱳᱭ
ᱟᱫᱚ ᱦᱮᱸ ᱚᱱᱟ ᱵᱟᱡᱟᱨ ᱥᱮᱫ ᱠᱷᱚᱡ ᱟᱫᱚ ᱱᱚᱰᱮ ᱦᱟᱴ ᱨᱮᱠᱚ ᱟᱹᱜᱩᱭ ᱜᱮᱭᱟ ᱚᱱᱟ ᱥᱚᱵᱽᱡᱤ ᱠᱚ ᱤᱭᱟᱹ ᱠᱚ ᱡᱚᱛᱚ ᱜᱮᱠᱚ ᱟᱹᱜᱩᱭᱟ
ᱟᱫᱚ ᱚᱱᱰᱮ ᱠᱷᱚᱡ ᱜᱮ ᱠᱤᱨᱤᱧ ᱟᱹᱜᱩ ᱦᱩᱭᱩᱜᱼᱟ ᱦᱮᱸ
ᱵᱟᱠᱷᱟᱱ ᱫᱚ ᱜᱚᱝᱠᱮᱼᱼ ᱟᱞᱮ ᱥᱮᱫ ᱫᱚ ᱥᱚᱵᱡᱤ ᱫᱚ ᱢᱮᱱ ᱜᱟᱱᱚᱜᱼᱟ ᱦᱮᱸ ᱟᱹᱞᱩ, ᱯᱚᱴᱚᱞ, ᱵᱮᱸᱜᱟᱲ ᱱᱚᱜ ᱱᱟ ᱠᱚᱼᱼ ᱠᱚ ᱵᱷᱤᱱᱰᱤ ᱠᱚ ᱛᱟᱯᱚᱨᱮ ᱱᱮᱛᱟᱨ ᱫᱤᱱ ᱫᱚ ᱡᱮᱢᱚᱱ ᱛᱩᱨᱢᱩᱡᱽ ᱠᱚᱫᱚ ᱪᱟᱥ ᱵᱟᱲᱟ ᱠᱟᱛᱮᱫ ᱞᱮ ᱨᱟᱠᱟᱵ ᱵᱟᱲᱟ ᱠᱮᱫᱟ
ᱦᱮᱸ ᱦᱮᱸ
ᱟᱫᱚ ᱚᱱᱟ ᱠᱚᱦᱚᱸ ᱪᱟᱥ ᱦᱩᱭᱩᱜ ᱜᱮᱭᱟ ᱟᱞᱮ ᱥᱮᱫ ᱫᱚ ᱟᱹᱰᱤ ᱰᱷᱮᱨ
ᱚᱻ ᱛᱚᱵᱮ ᱟᱯᱮ ᱥᱮᱫ ᱫᱚ ᱚᱱᱟ ᱫᱟᱜ ᱠᱚ ᱨᱮᱱᱟᱜ ᱦᱚᱸ ᱥᱩᱵᱤᱫᱷᱟ ᱜᱮ ᱢᱮᱱᱟᱜᱼᱟ ᱵᱟᱝ?
ᱦᱮᱸ ᱜᱚᱢᱠᱮ ᱫᱟᱜ ᱠᱚ ᱨᱮᱱᱟᱜ ᱫᱚ ᱥᱩᱵᱤᱫᱷᱟ ᱫᱚ ᱢᱮᱱ ᱛᱮᱫᱚᱼᱼ ᱥᱮᱨᱢᱟ ᱫᱟᱜ ᱵᱷᱚᱨᱥᱟ ᱜᱮ ᱟᱨ ᱛᱟᱨᱯᱚᱨᱮᱼᱼ ᱫᱟᱜ ᱵᱟᱲᱟᱭ ᱛᱮ ᱵᱟᱝᱟ ᱢᱤᱱᱤ ᱠᱚᱫᱚ ᱵᱟᱹᱱᱩᱜ ᱟᱹᱱᱤᱡᱼᱼ ᱮᱸ ᱱᱚᱜ ᱱᱚᱣᱟᱼᱼ ᱠᱚᱞ ᱠᱚ ᱢᱮᱱᱟᱜᱼᱟ ᱚᱲᱟᱜ ᱥᱩᱨ ᱠᱚᱨᱮ ᱜᱮ ᱚᱱᱟ ᱫᱚ ᱵᱟᱲᱜᱮ ᱠᱚᱨᱮ ᱞᱮ ᱪᱟᱥ ᱵᱟᱲᱟᱭᱟ ᱟᱨ ᱛᱟᱨᱯᱚᱨᱮ ᱮᱸ ᱜᱟᱰᱟ ᱥᱩᱴᱭᱟᱹᱜ ᱢᱮᱱᱟᱜᱼᱟ ᱟᱨ ᱜᱟᱹᱰᱭᱟᱹ ᱢᱮᱱᱟᱜᱼᱟ, ᱵᱟᱸᱫᱷ ᱢᱮᱱᱟᱜᱼᱟ ᱚᱱᱟ ᱠᱚᱛᱮ ᱢᱟᱱᱮ ᱚᱱᱟ ᱠᱚᱨᱮᱱᱟᱜ ᱫᱟᱜ ᱛᱮᱜᱮ ᱪᱟᱥ ᱵᱟᱲᱟᱭ-ᱟᱞᱮ
ᱚᱻ ᱠᱮᱱᱮᱞ ᱫᱚ ᱢᱮᱱᱟᱜ ᱟᱥᱮ ᱵᱟᱝ?
ᱵᱟᱝᱟ ᱜᱚᱝᱠᱮ ᱠᱮᱱᱮᱞ ᱫᱚ ᱵᱟᱹᱱᱩᱜᱼᱟ
ᱚᱻ ᱛᱚᱵᱮ ᱱᱚᱜᱼᱚᱭ ᱪᱟᱥ ᱵᱟᱥ ᱫᱚ ᱴᱷᱤᱠ ᱜᱮᱭᱟ ᱟᱯᱮ ᱥᱮᱫ ᱫᱚ ᱚᱱᱛᱮ ᱫᱚ ᱵᱟᱝ?
ᱦᱳᱭ ᱦᱳᱭ ᱦᱳᱭ ᱪᱟᱥ ᱵᱟᱥ ᱫᱚ ᱴᱷᱤᱠ ᱜᱮ ᱦᱩᱭᱩᱜ ᱟᱫᱚ ᱚᱱᱮ ᱚᱱᱠᱟ ᱢᱟᱱᱮ ᱵᱩᱨᱩ ᱫᱤᱥᱚᱢ ᱟᱞᱮ ᱫᱚ ᱦᱚᱲ ᱛᱚ ᱛᱟᱞᱦᱮ ᱡᱚᱠᱷᱚᱱ ᱜᱮ ᱫᱟᱜᱟᱭ ᱩᱱᱫᱚ ᱱᱟᱜ ᱟᱫᱚ ᱚᱱᱟ ᱡᱚᱢᱤ ᱠᱚᱨᱮ ᱦᱚᱸ ᱦᱟᱱᱟ ᱵᱩᱨᱩ ᱥᱮᱱᱟᱜ ᱫᱟᱜ ᱠᱚ ᱡᱚᱛᱚ ᱞᱤᱸᱜᱤ ᱟᱬᱜᱚᱱᱟ
ᱚ ᱦᱮᱸ
ᱛᱚ ᱚᱱᱠᱟ ᱠᱟᱛᱮᱜ ᱞᱮ ᱪᱟᱥᱟ
ᱚᱻ ᱟᱨ ᱚᱱᱟ ᱰᱮᱢ ᱠᱚ ᱯᱟᱥᱮᱡ ᱯᱮ ᱵᱮᱱᱟᱣ ᱵᱟᱲᱟ ᱟᱠᱟᱫᱟ ᱵᱟᱝ ᱥᱮ ᱵᱟᱹᱱᱩᱜᱼᱟ?
ᱵᱟᱝ-ᱟ ᱜᱚᱝᱠᱮ ᱰᱮᱢ ᱠᱚᱫᱚ ᱵᱟᱹᱱᱩᱜ ᱟᱹᱱᱤᱡ
ᱚᱻ ᱚᱱᱛᱮ ᱫᱚ ᱞᱟᱹᱴᱩ ᱚᱱᱠᱟ ᱧᱩᱛᱩᱢᱟᱱ ᱵᱩᱨᱩ ᱫᱚ ᱪᱮᱫ ᱢᱮᱱᱟᱜᱼᱟ ᱚᱱᱛᱮ ᱫᱚ?
ᱦᱮᱸ ᱫᱚᱞᱢᱟ ᱵᱩᱨᱩ ᱜᱚᱝᱠᱮ ᱢᱮᱱᱟᱜᱼᱟ
ᱫᱚᱞᱢᱟ ᱵᱩᱨᱩ ᱫᱚ ᱥᱩᱨ ᱧᱚᱜ ᱜᱮᱛᱟ ᱞᱮᱭᱟ ᱛᱟᱯᱚᱨᱮ ᱚᱱᱟ ᱜᱮ ᱡᱚᱛᱚ ᱠᱷᱚᱱᱟᱜ ᱞᱟᱹᱴᱩ ᱵᱩᱨᱩ ᱫᱚᱼᱼ
ᱚᱸᱻ ᱚᱱᱠᱟ ᱦᱚᱲ ᱠᱚᱫᱚ ᱫᱟᱬᱟᱱ ᱠᱚ ᱪᱟᱞᱟᱜ ᱜᱮᱭᱟ ᱵᱟᱝ
ᱦᱮᱸ ᱜᱚᱝᱠᱮ ᱦᱚᱲ ᱠᱚᱪᱟ ᱫᱟᱬᱟᱱ ᱠᱚᱠᱚ ᱪᱟᱞᱟᱜ ᱜᱮᱭᱟ
ᱫᱟᱬᱟᱱ ᱢᱟᱱᱮ ᱚᱸᱰᱮ ᱫᱚ ᱧᱮᱧᱮᱞ ᱞᱮᱠᱟ ᱠᱚ ᱪᱟᱞᱟᱜᱼᱟ
ᱦᱩᱸ ᱦᱩᱸ
ᱦᱚᱭᱛᱚ ᱡᱟᱦᱟᱸᱭ ᱠᱚ ᱦᱚᱭᱛᱳ ᱵᱟᱠᱚ ᱧᱮᱞ ᱟᱠᱟᱫᱟ ᱩᱱᱠᱩ ᱚᱱᱠᱟᱱ ᱦᱚᱲ ᱠᱚᱠᱚ ᱚᱸᱰᱮ ᱧᱮᱧᱮᱞ ᱠᱚ ᱪᱟᱞᱟᱜ ᱟᱠᱚ।
ᱮᱸ
ᱟ ᱡᱟᱦᱟᱸ ᱚᱱᱟ ᱵᱩᱨᱩ ᱵᱚᱸᱜᱟ ᱚᱱᱟ ᱯᱩᱡᱟᱹ ᱠᱚ ᱚᱱᱟ ᱠᱚᱫᱚ ᱦᱩᱭᱩᱜ ᱟᱥᱮ ᱵᱟᱝ ᱱᱚᱸᱰᱮ ᱫᱚ?
ᱮᱸᱦᱮᱸᱜ ᱮᱸᱻ ᱚᱸᱰᱮ ᱫᱚ ᱜᱚᱝᱠᱮ ᱚᱱᱠᱟ ᱫᱚ ᱯᱩᱡᱟᱹ ᱫᱚ ᱵᱟᱝ ᱦᱩᱭᱩᱜᱼᱟ ᱟᱫᱚ ᱚᱱᱠᱟ ᱧᱮᱧᱮᱞ ᱞᱮᱠᱟ ᱛᱮᱜᱮ ᱠᱚ ᱪᱟᱞᱟᱜᱼᱟ ᱚᱱᱟ ᱵᱩᱨᱩ ᱧᱮᱞ ᱜᱮ ᱵᱟᱠᱷᱟᱱ ᱫᱚ ᱚᱱᱠᱟ ᱫᱚ ᱜᱚᱝᱠᱮ ᱟᱞᱮ ᱥᱮᱡ ᱫᱚ ᱱᱤᱭᱟᱹ ᱟᱡᱚᱫᱤᱭᱟᱹ ᱵᱩᱨᱩ ᱟᱡᱚᱫᱤᱭᱟᱹ ᱵᱩᱨᱩ ᱥᱩᱨ ᱡᱟᱯᱼᱼ ᱯᱟᱜ ᱨᱮᱱ ᱦᱚᱲ ᱦᱚᱸ ᱠᱟᱱᱟ ᱞᱮ ᱟᱫᱚ ᱚᱸᱰᱮ ᱢᱟᱛᱼᱼ ᱛᱚ ᱟᱡᱚᱫᱤᱭᱟᱹ ᱵᱩᱨᱩ ᱡᱟᱦᱟᱸ ᱚᱱᱟ ᱵᱟᱹᱭᱥᱟᱹᱠᱷ ᱵᱚᱸᱜᱟ ᱠᱩᱱᱟᱹᱢᱤ ᱨᱮᱠᱚ ᱥᱮᱸᱫᱽᱨᱟᱭ ᱫᱚ,
ᱦᱟᱸ ᱦᱟᱸ᱾
ᱦᱚᱸᱜ-ᱚᱱᱟ ᱥᱮᱸᱫᱽᱨᱟ ᱥᱚᱢᱚᱭ ᱜᱮ ᱧᱮᱧᱮᱞ ᱞᱮᱠᱟ ᱪᱟᱞᱟᱜ ᱟᱞᱮ ᱾ ᱥᱮᱸᱫᱽᱨᱟ ᱫᱚ ᱵᱟᱝᱟ ᱧᱮᱧᱮᱞ ᱞᱮᱠᱟ ᱜᱮ ᱚᱸᱰᱮ᱾ ᱟᱰᱤ ᱜᱟᱱ ᱚᱱᱠᱟ ᱥᱤᱠᱟᱹᱨᱤᱭᱟᱹ ᱠᱚᱠᱚ ᱪᱟᱞᱟᱜ-ᱟ ᱛᱚ ᱚᱸᱰᱮ ᱫᱚ᱾ ᱛᱚ ᱩᱱ ᱥᱚᱢᱟᱹᱭ ᱚᱸᱰᱮ ᱧᱮᱧᱮᱞ ᱞᱮ ᱪᱟᱞᱟᱜ-ᱟ ᱟᱞᱮ ᱦᱚᱸ᱾ ᱟᱫᱚ ᱚᱸᱰᱮ ᱫᱚ ᱦᱟᱱᱮ ᱡᱮᱢᱚᱱᱼᱼ ᱮᱸ ᱚᱱᱟ ᱟᱯᱟᱨ ᱰᱮᱢ ᱞᱟᱣᱟᱨ ᱰᱮᱢ ᱚᱱᱟ ᱠᱚ ᱢᱮᱱᱟᱜ-ᱟ ᱛᱚ ᱟᱫᱚ ᱚᱱᱟ ᱠᱚ ᱧᱮᱧᱮᱞ ᱜᱮ ᱪᱟᱞᱟᱜ ᱟᱞᱮ᱾
ᱚᱻᱵᱚᱞᱮ ᱧᱮᱞ ᱦᱚᱸ ᱧᱮᱞ ᱟᱨᱼᱼ ᱫᱟᱲᱟ ᱤᱭᱟᱹ ᱥᱮᱸᱫᱽᱨᱟ ᱦᱚᱸ ᱥᱮᱸᱫᱽᱨᱟ ᱵᱟᱝ᱾
ᱦᱚᱭ ᱧᱮᱧᱮᱞ ᱦᱚᱸ ᱧᱮᱧᱮᱞ ᱥᱮᱸᱫᱽᱨᱟ ᱦᱚᱸ ᱥᱮᱸᱫᱽᱨᱟ᱾
ᱚᱸᱻ ᱟᱨ ᱪᱤᱞᱤ ᱠᱩᱠᱩ ᱧᱟᱢᱚᱜ-ᱟ ᱟᱫᱚ ᱚᱸᱰᱮ ᱫᱚ ᱥᱮᱸᱫᱽᱨᱟ ᱨᱮ ᱫᱚ?
ᱦᱳᱭ ᱜᱚᱝᱠᱮ ᱧᱟᱢᱚᱜ ᱟᱠᱚ ᱥᱩᱠᱨᱤ ᱠᱚ ᱞᱟᱹᱴᱩ ᱥᱩᱠᱨᱤ ᱡᱟᱦᱟᱸᱭ ᱫᱚᱠᱚ ᱢᱮᱛᱟ ᱠᱚ ᱩᱸᱻ ᱡᱟᱦᱟᱸᱭ ᱵᱚᱱ ᱢᱮᱛᱼᱼ ᱢᱮᱛᱟ ᱠᱚ ᱠᱟᱱᱟ ᱵᱤᱨ ᱥᱩᱠᱨᱤ ᱱᱟᱦᱟᱸᱜ᱾
ᱦᱮᱸ ᱦᱮᱸ ᱵᱤᱨᱥᱼᱼ
ᱵᱤᱼᱼ ᱦᱳᱭ ᱵᱤᱨ ᱥᱩᱠᱨᱤ ᱠᱚ ᱧᱟᱢᱚᱜ-ᱟ ᱛᱟᱯᱚᱨᱮ ᱚᱱᱠᱟ ᱧᱟᱢᱚᱜ ᱟᱠᱚ ᱦᱚᱨᱤᱱ ᱠᱚ ᱧᱟᱢᱚᱜ ᱟᱠᱚ᱾
ᱦᱩᱸ᱾
ᱦᱩᱸ ᱟᱨ ᱛᱟᱨᱯᱚᱨᱮ ᱱᱩᱠᱩ ᱡᱮᱢᱚᱱ ᱠᱩᱞᱟᱹᱭ ᱠᱚᱠᱚ ᱧᱟᱢᱚᱜ-ᱟ ᱾ ᱟᱨ ᱛᱟᱨᱯᱚᱨᱮ ᱪᱮᱸᱬᱮ ᱪᱩᱯᱲᱩᱡ ᱠᱚ᱾
ᱦᱩᱸ ᱟᱫᱚ ᱚᱱᱠᱟ ᱦᱚᱨᱤᱱ ᱠᱩᱢ ᱜᱚᱡ ᱞᱮᱠᱚ ᱠᱷᱟᱡ ᱫᱚ ᱩᱱᱠᱩ ᱯᱷᱚᱨᱮᱥᱴᱼᱼ ᱫᱚ ᱵᱟᱹᱩᱠ ᱤᱭᱟᱹᱜ-ᱟ ᱯᱷᱚᱨᱮᱥ ᱵᱟᱞᱟ᱾
ᱦᱮᱸ ᱡᱟᱦᱟᱸᱭ ᱱᱟᱜᱼᱼ ᱢᱟᱱᱮ ᱵᱤᱨ ᱵᱤᱨ ᱡᱟᱦᱟᱸ ᱠᱚ ᱤᱭᱟᱹᱭ ᱫᱚ ᱱᱟᱦᱟᱸᱜ ᱢᱟᱱᱮᱼᱼ ᱮᱸᱜ ᱵᱤᱨ ᱡᱟᱦᱟᱸᱭ ᱠᱚ ᱦᱚᱨᱦᱚᱭ ᱫᱚ ᱚ ᱦᱮᱸ ᱚᱱᱠᱟᱱᱼᱼ ᱛᱟᱦᱮᱸ ᱫᱚᱠᱚ ᱛᱟᱦᱮᱱᱟ ᱟᱫᱚ ᱛᱟᱦᱮᱸ ᱠᱟᱛᱮᱫ ᱨᱮᱦᱚᱸ ᱚᱱᱟ ᱡᱟᱦᱟᱸ ᱵᱟᱹᱭᱥᱟᱹᱠ ᱵᱚᱸᱜᱟ ᱠᱩᱱᱟᱹᱢᱤ ᱨᱮ ᱡᱟᱦᱟᱸᱱᱟᱜ ᱥᱮᱸᱫᱽᱨᱟ ᱦᱩᱭᱩᱜ-ᱟ ᱥᱮᱼᱼ ᱚᱱᱟ ᱥᱮᱸᱫᱽᱨᱟ ᱥᱩᱼᱼ ᱥᱩᱢᱟᱹᱭ ᱫᱚ ᱱᱟᱦᱟᱸᱜ ᱩᱱᱠᱩ ᱫᱚ ᱢᱟᱱᱮ ᱪᱮᱫ ᱦᱚᱸ ᱵᱟᱠᱚ ᱞᱟᱹᱭᱟ ᱩᱱᱠᱩᱼᱼ ᱠᱩ ᱚᱱᱟ ᱫᱚᱠᱚ ᱞᱟᱹ ᱞᱟᱹᱭᱟ ᱡᱮ ᱱᱩᱱᱟᱹᱜ ᱛᱟᱹᱨᱤᱠᱷ ᱨᱮ ᱥᱮᱸᱫᱽᱨᱟ ᱦᱩᱭᱩᱜ-ᱟ ᱱᱤᱭᱟᱹ ᱵᱟᱨ᱾
ᱚ ᱦᱮᱸ ᱟᱫᱚ ᱚᱱᱠᱟ ᱵᱟᱹᱠᱩ ᱢᱮᱱ ᱠᱟᱫᱟ ᱡᱮ ᱱᱩᱠᱩᱼᱼ ᱤᱭᱟᱹ ᱠᱚ ᱦᱚᱨᱤᱱ ᱩᱱᱠᱩ ᱫᱚ ᱢᱟᱱᱟ ᱜᱮᱭᱟ ᱠᱷᱟᱹᱞᱤ ᱵᱤᱨ ᱥᱩᱠᱨᱤ ᱠᱩᱞᱟᱹᱭ ᱠᱩ ᱩᱱᱠᱩ ᱫᱚᱼᱼ ᱴᱷᱤᱠ ᱜᱮᱭᱟ ᱚᱱᱠᱟ ᱡᱟᱦᱟᱸᱱᱟᱜ ᱵᱟᱠᱚ ᱢᱮᱱ ᱜᱮᱭᱟ᱾
ᱵᱟ ᱜᱚᱝᱠᱮ ᱤᱱᱟᱹ ᱦᱤᱞᱳᱜ ᱫᱚ ᱡᱚᱛᱚ ᱜᱮ ᱮᱞᱟᱣ ᱢᱮᱱᱟᱜ-ᱟ ᱚᱱᱟ ᱠᱚ ᱢᱮᱱᱫᱚ ᱡᱚ ᱡᱚᱛᱚ ᱜᱮ ᱱᱟᱦᱟᱸᱜᱼᱼ ᱪᱟᱞᱟᱜ-ᱟ ᱤᱱᱟᱹ ᱦᱤᱞᱳᱜ ᱫᱚ᱾
ᱦᱩᱸ ᱦᱩᱸ᱾
ᱦᱚᱜ-ᱳᱭ ᱟᱫᱚ ᱵᱚᱛᱚᱨ ᱢᱤᱫᱴᱮᱱ ᱛᱟᱦᱮᱸᱱᱟ ᱵᱚᱛᱚᱨ ᱫᱚ ᱩᱱᱠᱩ ᱡᱮᱢᱚᱱ ᱥᱩᱠᱨᱤ ᱥᱩ ᱠᱨᱤ ᱠᱚ ᱡᱩᱫᱤ ᱠᱚ ᱜᱮᱜᱮᱨᱟ ᱡᱮᱢᱚᱱ ᱩᱱ ᱮᱠᱫᱚᱢ ᱟᱰᱤ ᱦᱮᱸ ᱟᱰᱤ ᱵᱚᱛᱚᱨ ᱜᱮ ᱩᱱᱠᱩ ᱛᱚ᱾
ᱦᱩᱸ ᱵᱟᱡᱟᱣ ᱜᱮᱭᱟ ᱠᱚ ᱵᱟᱡᱟᱣ ᱦᱚᱸ᱾
ᱦᱳᱭ ᱵᱟᱡᱟᱣ ᱦᱚᱸᱠᱚ ᱵᱟᱡᱟᱣ ᱜᱮᱭᱟ ᱟᱫᱚ ᱱᱤᱡᱮ ᱡᱟᱨᱟᱜ ᱥᱟᱯᱟᱵ ᱠᱚ ᱡᱮᱢᱚᱱ ᱦᱮᱸ ᱵᱩᱰᱭᱟᱹ ᱠᱟᱹᱯᱤ ᱱᱚᱜ ᱱᱚᱣᱟ ᱟᱸᱜᱼᱥᱟᱨ ᱠᱚ ᱛᱟᱦᱮᱸᱱᱟ ᱦᱮᱸ ᱱᱚ ᱱᱚᱜᱼᱱᱟ ᱠᱚ ᱥᱮᱸᱫᱽᱨᱟ ᱢᱟᱱᱮ ᱛᱚ ᱱᱤᱡᱮ ᱨᱮᱰᱤ ᱵᱟᱲᱟ ᱠᱟᱛᱮᱜ ᱠᱚ ᱪᱟᱞᱟᱜᱼᱟ ᱛᱚ, ᱢᱟᱱᱮ ᱮᱠᱫᱚᱢ ᱛᱮᱭᱟᱨ ᱵᱟᱲᱟ ᱠᱟᱛᱮᱜ᱾
ᱦᱩᱸ᱾
ᱦᱳᱭ ᱦᱳᱭ ᱛᱟᱦᱚᱞᱮ ᱜᱚᱝᱠᱮ ᱟᱯᱮ ᱥᱮᱡ ᱫᱚ ᱱᱚᱜ-ᱱᱚᱣᱟ ᱡᱟᱦᱟᱸ ᱟᱛᱩ ᱚᱲᱟᱜ ᱠᱚᱨᱮᱜ ᱡᱟᱦᱟᱸ ᱠᱚᱵᱚᱱ ᱢᱮᱱ ᱫᱚ ᱱᱩᱠᱩ ᱠᱟᱲᱟ ᱰᱟᱹᱝᱨᱤ ᱢᱮᱨᱚᱢ ᱟᱨ ᱱᱩᱠᱩ ᱵᱟᱫᱮ ᱛᱮ ᱟᱨ ᱪᱤᱞᱤ ᱠᱚᱯᱮ ᱫᱚᱦᱚ ᱠᱚᱛᱮ ᱚᱲᱟᱜ ᱠᱚᱨᱮ ᱫᱚ?
ᱱᱚᱛᱮ ᱫᱚ ᱥᱤᱢ ᱠᱚᱦᱚᱸ ᱢᱮᱱᱟᱜ ᱠᱩ ᱜᱮᱭᱟ ᱥᱤᱢ ᱢᱮᱨᱚᱢ ᱠᱩ ᱰᱟᱝᱨᱟ ᱠᱩ ᱩᱝᱠᱩ ᱜᱮ ᱢᱮᱱᱟᱜ ᱠᱚᱣᱟ ᱟᱨ ᱦᱩᱸ᱾
ᱟᱨ ᱜᱚᱝᱠᱮ ᱜᱮᱰᱮ ᱠᱚᱫᱚ?
ᱜᱮᱰᱮ ᱠᱚᱫᱚ ᱚᱝᱠᱟ ᱫᱚ ᱩᱠᱩᱨ ᱜᱚᱡ ᱪᱟᱵᱟᱣ ᱠᱟᱱᱟ ᱠᱩ ᱡᱚᱢ ᱠᱚ ᱡᱚᱢᱮᱫ ᱠᱚᱣᱟ ᱠᱟᱡᱟᱠ᱾ ᱠᱚ ᱠᱚᱢ ᱪᱟᱵᱟᱣ ᱠᱟᱱᱟ ᱛᱷᱚᱲᱟ᱾
ᱟᱨ ᱟᱰᱤ ᱡᱳᱨ ᱠᱚ ᱥᱤᱵᱤᱞᱟᱛᱚ ᱜᱮᱰᱮ ᱫᱚ?
ᱦᱮᱸ ᱟᱰᱤ ᱡᱳᱨ ᱥᱤᱵᱤᱞᱟ ᱚᱱᱛᱮ ᱫᱚ ᱪᱮᱫ ᱞᱮᱠᱟ ᱪᱟ ᱤᱭᱟᱹ ᱢᱮᱱᱟᱜ ᱠᱚᱜᱮᱭᱟ ᱰᱷᱮᱨ ᱜᱤ?
ᱦᱮᱸ ᱜᱚᱝᱠᱮ ᱱᱚᱱᱛᱮ ᱫᱚ ᱟᱞᱮ ᱫᱚ ᱚᱱᱟ ᱥᱚᱨᱠᱟᱨ ᱯᱟᱦᱟᱴᱟ ᱥᱮᱫ ᱠᱷᱚᱱ ᱜᱮᱠᱚ ᱮᱢᱟᱣᱟᱫ ᱞᱮ ᱛᱟᱦᱮᱸᱱᱟ, ᱱᱩᱠᱩ ᱡᱟᱦᱟᱸ ᱢᱟᱞᱤᱠ ᱦᱚᱲ ᱠᱚᱼᱼ ᱩᱱᱠᱩ ᱢᱟᱞᱤᱠ ᱩᱱᱠᱩ ᱢᱟᱞᱤᱠ ᱦᱚᱲ ᱠᱚᱜᱮ ᱠᱚ ᱮᱢᱟᱜ ᱞᱮ ᱛᱟᱦᱮᱸᱱᱟ ᱱᱩᱠᱩ ᱜᱮᱰᱮ ᱦᱚᱯᱚᱱ ᱠᱚ ᱢᱟᱱᱮ ᱞᱟᱹᱴᱩ ᱠᱚ ᱤᱭᱟᱹ ᱞᱟᱴᱩ ᱠᱚᱫᱚ ᱵᱟᱝ᱾ ᱦᱮᱸ ᱩᱱᱠᱩ ᱠᱚ ᱮᱢᱟᱜ ᱞᱮ ᱛᱟᱦᱮᱸᱱᱟ ᱟᱫᱚ ᱩᱸᱱ ᱠᱩ ᱜᱮ ᱪᱟᱥ ᱵᱟᱲᱟ ᱠᱟᱛᱮᱫ ᱫᱚᱦᱚ ᱠᱟᱠᱚᱣᱟᱞᱮ, ᱛᱟᱨ ᱯᱚᱨᱮ ᱟᱠᱷᱨᱤᱧ ᱠᱚᱣᱟᱞᱮ ᱡᱚᱠᱷᱚᱱ ᱱᱟᱜ ᱢᱟᱱᱮ ᱫᱚᱨᱠᱟᱨᱚᱜᱼᱟ ᱚᱲᱟᱜ ᱨᱮ ᱞᱟᱜᱤᱫ,
ᱚ ᱦᱩᱸ᱾
ᱩᱱ ᱥᱩᱢᱚᱭ ᱞᱮ ᱟᱠᱷᱨᱤᱧ ᱠᱚᱣᱟ ᱩᱱᱠᱩ ᱫᱚ᱾
ᱦᱮᱸ ᱟᱨ ᱰᱟᱝᱨᱟ ᱠᱚᱫᱚ ᱯᱮ ᱟᱹᱥᱩᱞ ᱠᱟᱜ ᱠᱚᱣᱟ ᱥᱮ ᱵᱟᱝ? ᱰᱟᱝᱨᱟ
ᱠᱚᱣᱟᱜ ᱦᱮᱸ ᱦᱮᱸ ᱰᱟᱝᱨᱟ ᱢᱮᱨᱚᱢ ᱫᱚ ᱟᱹᱰᱤ ᱰᱷᱮᱨ ᱞᱮ ᱟᱥᱩᱞ ᱠᱟᱜ ᱠᱚᱣᱟ ᱟᱞᱮ ᱥᱮᱫ ᱫᱚ᱾ ᱠᱟᱲᱟ ᱠᱤ ᱠᱟᱲᱟ ᱠᱩ ᱢᱳᱴᱟᱼᱢᱩᱴᱤ ᱯᱨᱚᱛᱛᱮᱠᱴᱤ ᱚᱲᱟᱜ ᱨᱮᱜᱮ ᱢᱤᱫ ᱡᱚᱲ ᱵᱟᱨ ᱡᱚᱲ ᱠᱟᱛᱮᱫ ᱠᱟᱲᱟ ᱠᱚ ᱧᱟᱢᱚᱜᱼᱟ ᱟᱞᱮ ᱥᱮᱫ ᱫᱚ᱾
ᱦᱳᱭ ᱦᱳᱭ ᱛᱟᱦᱞᱮ ᱢᱟ ᱢᱚᱸᱡ ᱜᱤ᱾
ᱦᱳᱭ ᱦᱳᱭ ᱦᱳᱭ ᱜᱚᱝᱠᱮ ᱛᱟᱦᱞᱮ ᱜᱚᱞᱯᱚ ᱜᱚᱞᱯᱚ ᱛᱮ ᱥᱚᱢᱚᱭ ᱦᱚᱸ ᱪᱟᱵᱟᱭᱮᱱ ᱛᱟᱞᱟᱝᱟ ᱛᱟᱦᱞᱮ ᱟᱜ ᱟᱨᱚ ᱞᱟᱝ ᱨᱚᱯᱚᱲᱚᱜᱼᱟ ᱦᱮᱸ᱾
ᱦᱟᱸ ᱦᱟᱸ ᱴᱷᱤᱠ ᱜᱮᱭᱟ᱾
ᱛᱚ ᱦᱳᱭ ᱛᱚ ᱢᱟ ᱛᱚ